ᱯ ᱦᱮᱸ
ᱫᱤᱫᱤ ᱡᱚᱦᱟᱨ ᱜᱮ
ᱦᱮᱸ ᱡᱚᱦᱟᱨ ᱜᱮ ᱢᱟᱹᱭ
ᱞᱟᱹᱭᱫᱟᱹᱧ ᱫᱟᱠᱟ ᱠᱚ ᱡᱚᱢ ᱵᱟᱲᱟ ᱠᱮᱫᱼᱟ ᱯᱮ
ᱦᱮᱸ ᱢᱟᱹᱭ ᱫᱟᱠᱟ ᱫᱚᱞᱮ ᱡᱚᱢ ᱠᱮᱫᱼᱟ ᱟᱢᱫᱚᱢ ᱡᱚᱢ ᱠᱮᱫᱼᱟ ᱥᱮ ᱵᱟᱝ ᱢᱟᱹᱭ
ᱦᱮᱸ ᱫᱤᱫᱤ ᱚᱲᱟᱜ ᱦᱚᱲ ᱫᱚ ᱡᱚᱢ ᱟᱠᱟᱫᱟ ᱠᱚ ᱤᱧ ᱫᱚ ᱟᱣᱨᱤᱧ ᱡᱚᱢᱟ
ᱚᱼ
ᱛᱟᱞᱦᱮ ᱱᱤᱛᱚᱜ ᱫᱚ ᱢᱤᱫᱴᱟᱝ ᱥᱟᱛᱟᱢ ᱤᱫᱤ ᱠᱟᱛᱮ. ᱧ ᱞᱟᱹᱭ ᱮᱫᱟ ᱚᱱᱟ ᱫᱚ ᱦᱩᱭᱩᱜ ᱠᱟᱱᱟ ᱫᱟᱸᱥᱟᱭ ᱫᱟᱸᱥᱟᱭ ᱛᱚ ᱜᱚᱴᱟ ᱜᱮᱵᱚ ᱢᱟᱱᱟᱣ ᱜᱮᱧ ᱵᱟᱰᱟᱭᱟ ᱟᱵᱚ ᱥᱟᱱᱛᱟᱲ ᱥᱚᱢᱟᱡᱽ ᱨᱮᱱᱟᱜ ᱢᱤᱫᱴᱟᱝ ᱢᱮᱱᱟᱜ ᱟᱠᱟᱫᱟ ᱫᱟᱸᱥᱟᱭ ᱟᱪᱪᱷᱟ ᱚᱱᱟ ᱤᱫᱤᱠᱟ ᱠᱟᱛᱮ ᱡᱟᱦᱟᱱᱟᱜ ᱚᱱᱠᱟ ᱵᱟᱰᱟᱭ ᱢᱮᱱᱟᱜ ᱠᱷᱟᱱ ᱞᱟᱹᱭ ᱞᱮᱠᱷ ᱠᱷᱟᱱᱮᱢ ᱱᱟᱯᱟᱭ ᱠᱚᱜᱼᱟ
ᱫᱟᱸᱥᱟᱭ ᱫᱚ ᱢᱟᱹᱭ ᱟ ᱢᱟᱱᱮ ᱤᱧᱦᱚᱸ ᱴᱷᱤᱠ ᱵᱟᱹᱧ ᱵᱟᱰᱟᱭᱟ ᱢᱮᱱᱟ ᱵᱳᱭ ᱠᱚᱨᱮ ᱯᱟᱲᱦᱟᱣ ᱦᱩᱭ ᱠᱟᱱᱟ ᱫᱟᱸᱥᱟᱭ ᱱᱤᱭᱮ ᱫᱚ ᱟᱵᱟᱨ ᱦᱚᱸ ᱟᱛᱳ ᱢᱟᱱᱮ ᱟᱛᱳ ᱨᱮ ᱢᱟᱱᱟᱣ ᱦᱩᱭᱩᱜ ᱜᱮᱭᱟ ᱚᱼ ᱢᱟᱱᱮ ᱯᱟᱹᱦᱤᱞ ᱱᱚᱝᱠᱟ ᱠᱚ ᱢᱟᱱᱟᱣ ᱛᱟᱦᱮᱸᱜᱼᱟ ᱟᱨ ᱢᱟᱱᱮ ᱢᱟᱱᱮ ᱫᱟᱸᱥᱟᱭ ᱨᱮᱱᱟᱜ ᱵᱤᱵᱚᱨᱚᱱᱤᱧ ᱞᱟᱹᱭ ᱤᱫᱤᱭᱮᱫᱼᱟ ᱢᱟᱱᱮ ᱞᱟᱦᱟ ᱛᱮᱫᱚ ᱟᱸᱥ ᱢᱟᱱᱮ ᱡᱟᱦᱟᱸ ᱫᱚ ᱟᱵᱚ ᱵᱚᱱ ᱥᱮᱨᱮᱧ ᱨᱮ ᱞᱟᱹᱭᱟᱵᱚᱱ ᱡᱮ ᱦᱟᱱᱮ ᱥᱟᱹᱨᱤᱜᱮ ᱥᱟᱹᱨᱤᱜᱮ ᱚᱱᱟ ᱫᱚ ᱚᱱᱟ ᱫᱚ ᱢᱟᱱᱮ ᱥᱩᱠ ᱛᱮᱵᱚᱱ ᱞᱟᱹᱭ ᱠᱮᱭᱟ ᱚᱱᱮ ᱫᱟᱸᱥᱟᱭ ᱥᱮᱨᱮᱧ ᱞᱟᱦᱟᱨᱮ ᱥᱟᱹᱨᱤᱜᱮ ᱥᱟᱹᱨᱤᱜᱮ ᱟᱨ ᱱᱮᱛᱟᱨ ᱫᱚᱵᱚᱱ ᱡᱮᱢᱚᱱ ᱵᱚᱱ ᱞᱟᱹᱭ ᱮᱫᱟ ᱦᱟᱭᱨᱮ ᱦᱟᱭᱨᱮ ᱚᱱᱟ ᱫᱚ ᱫᱩᱠ ᱨᱟᱦᱟ ᱢᱟᱱᱮ ᱫᱩᱠ ᱨᱮᱱᱟᱜ ᱢᱟᱱᱮ ᱨᱟᱦᱟ ᱛᱮᱵᱚᱱ ᱞᱟᱹᱭᱮᱫ ᱮᱫᱟ ᱢᱟᱱᱮ ᱚᱱᱟ ᱦᱟᱭᱨᱮ ᱦᱟᱭᱨᱮ ᱞᱟᱹᱭ ᱠᱟᱛᱮᱜ ᱢᱟᱱᱮ ᱥᱮᱨᱮᱧ ᱜᱮᱵᱚᱱ ᱮᱦᱚᱵ ᱮᱫᱟ᱾ ᱟᱫᱚ ᱫᱟᱸᱥᱟᱭ ᱨᱮᱱᱟᱜ ᱚᱱᱮ ᱢᱟᱱᱮ ᱱᱟᱜᱟᱢ ᱵᱚᱱ ᱵᱟᱰᱟᱭ ᱞᱮᱠᱷᱟᱱ ᱢᱟᱱᱮ ᱦᱟᱦᱟᱲᱟᱜ ᱜᱮᱵᱚᱱ ᱵᱩᱡᱷᱟᱹᱣᱟ ᱡᱮ ᱦᱟᱱᱮ ᱫᱮᱵᱤ ᱫᱩᱨᱜᱟ ᱟᱫᱚ ᱟᱵᱚᱱᱤᱡ ᱜᱮ ᱛᱟᱦᱮᱸ ᱞᱮᱱᱟᱭ ᱢᱮᱱᱠᱷᱟᱱ ᱫᱚ ᱩᱱᱤ ᱫᱚ ᱟᱨᱡᱚ ᱠᱚᱠᱚ ᱠᱩᱢᱵᱽᱲᱩᱣ ᱠᱤᱫᱤ ᱠᱷᱟᱹᱛᱤᱨ ᱛᱮ ᱩᱱᱤ ᱫᱚ ᱪᱟᱞᱟᱣ ᱠᱟᱱᱟᱭ ᱦᱟᱱᱮ ᱫᱤᱠᱩ ᱫᱮᱠᱩ ᱟᱜ ᱢᱟᱱᱮ ᱡᱟᱹᱛᱤᱨᱮ ᱪᱟᱞᱟᱣ ᱠᱟᱱᱟᱭ ᱱᱤᱛᱚᱜ ᱢᱟ ᱟᱫᱚ ᱟᱵᱚ ᱫᱚ ᱟᱫᱚ ᱧᱮᱧᱮᱞ ᱞᱮᱠᱷᱟᱱ ᱫᱚ ᱟᱫᱚ ᱪᱟᱞᱟᱜ ᱜᱮᱭᱟᱵᱚᱱ ᱪᱮᱫᱟᱜ ᱥᱮ ᱟᱫᱚ ᱟᱵᱚᱱᱤᱡ ᱠᱟᱱ ᱨᱮᱦᱚᱸ ᱟᱫᱚ ᱱᱤᱛᱚᱜ ᱫᱚ ᱵᱟᱵᱚᱱ ᱞᱟᱹᱭ ᱫᱟᱲᱮᱭᱟᱜᱼᱟ ᱡᱮ ᱫᱮᱵᱤ ᱫᱚ ᱫᱩᱨᱜᱟ ᱫᱚ ᱟᱵᱚᱱᱤᱡ ᱫᱚ ᱵᱟᱝ ᱠᱟᱱᱟᱭ ᱦᱩᱸ
ᱦᱮᱸ ᱦᱮᱸ ᱮᱱᱛᱮ ᱴᱷᱤᱠ ᱜᱤᱢ ᱞᱟᱹᱭ ᱟᱠᱟᱫᱟ ᱠᱤᱱᱛᱩ ᱤᱧᱟᱹᱜ ᱵᱟᱲᱟᱭ ᱞᱮᱠᱟᱛᱮᱦᱚᱸ ᱠᱟᱹᱡ ᱤᱧ ᱞᱟᱹᱭᱮᱜᱼᱟ᱾ ᱤᱧ ᱡᱟᱦᱟᱸᱧ ᱵᱟᱰᱟᱭᱟ ᱚᱱᱟ ᱫᱚ ᱦᱩᱭᱩᱜ ᱠᱟᱱᱟ ᱫᱟᱸᱥᱟᱭ᱾ ᱢᱟᱱᱮ ᱫᱟᱸᱥᱟᱭ ᱵᱚᱸᱜᱟ, ᱫᱚ ᱫᱟᱸᱥᱟᱭ ᱪᱮᱫ ᱠᱷᱟᱹᱛᱤᱨ ᱠᱚ ᱢᱟᱱᱟᱣᱟ ᱤᱧ ᱪᱮᱛ ᱤᱧ ᱵᱟᱰᱟᱭᱟ ᱚᱱᱟ ᱞᱮᱠᱟᱛᱮᱫᱚ ᱦᱩᱭᱩᱜ ᱠᱟᱱᱟ ᱟᱵᱚᱨᱮᱱ ᱵᱟᱨᱭᱟ ᱠᱤᱱ ᱛᱟᱦᱮᱸ ᱠᱟᱱᱟ ᱟᱭᱱᱚᱢ ᱟᱨ ᱠᱟᱡᱚᱞ ᱩᱱᱠᱤᱱ ᱡᱚᱠᱷᱚᱱ ᱠᱤᱱ ᱟᱸᱜᱮᱱ ᱠᱮᱫ ᱠᱤᱱᱟᱹ ᱠᱚ ᱥᱮ ᱤᱫᱤ ᱠᱮᱫ ᱠᱤᱱᱟᱹ ᱠᱚ ᱩᱱ ᱠᱷᱚᱱ ᱜᱮ ᱩᱱᱠᱤᱱ ᱯᱟᱸᱡᱟ ᱞᱟᱹᱜᱤᱫ ᱛᱮᱜᱮ ᱟᱵᱚᱨᱮᱱ ᱥᱟᱱᱛᱟᱲ ᱥᱚᱢᱟᱡᱽ ᱨᱮᱱ ᱦᱚᱲ ᱠᱚ ᱛᱩᱢᱫᱟᱜ ᱤᱭᱟᱹ ᱦᱟᱛᱮᱫ ᱛᱩᱢᱫᱟᱜ ᱫᱚ ᱵᱟᱝᱟ ᱵᱷᱚᱱ ᱠᱚ ᱞᱟᱹᱭ ᱫᱟ ᱵᱷᱩᱝ ᱫᱚ ᱟᱜᱼᱥᱟᱨ ᱢᱮᱱᱛᱮ ᱞᱮᱠᱟᱛᱮ ᱢᱤᱫᱴᱮᱱ ᱚᱥᱴᱚ ᱠᱟᱱ ᱛᱟᱠᱚᱣᱟ᱾ ᱚᱱᱟ ᱞᱮᱠᱟᱛᱮ ᱛᱮ ᱩᱱᱠᱩ ᱯᱟᱸᱡᱟ ᱠᱚ ᱩᱰᱩᱠ ᱞᱮᱱᱟ ᱧᱟᱢ ᱠᱚ ᱩᱰᱩᱠ ᱞᱮᱱᱟ ᱚᱱᱟ ᱠᱷᱟᱹᱛᱤᱨ ᱜᱮ ᱩᱱ ᱠᱷᱚᱱ ᱜᱮ ᱱᱚᱣᱟ ᱫᱟᱥᱟᱸᱭ ᱫᱚ ᱦᱮᱡ ᱟᱠᱟᱱᱟ ᱟᱨ ᱩᱱ ᱠᱷᱟᱹᱛᱤᱨ ᱜᱮ ᱦᱟᱭᱨᱮ ᱦᱟᱭᱨᱮ ᱟᱛᱮᱜ ᱫᱟᱸᱥᱟᱭ ᱫᱚᱠᱚ ᱥᱮᱨᱮᱧᱟ ᱚᱱᱠᱟᱧ ᱵᱟᱰᱟᱭᱟ ᱤᱧ ᱫᱚ᱾
ᱦᱮᱸ ᱟᱫᱚ ᱩᱱᱠᱤᱱ ᱫᱚ ᱩᱱᱠᱤᱱ ᱢᱟ ᱛᱟᱭᱚᱢ ᱨᱮᱱ ᱠᱟᱱᱟ ᱠᱤᱱ ᱦᱮᱸᱥᱮ ᱟᱨ ᱡᱟᱦᱟᱸᱭ ᱤᱧᱤᱧ ᱞᱟᱹᱭ ᱠᱮᱜᱟ ᱚᱱᱮ ᱢᱟᱱᱮ ᱡᱟᱦᱟᱸᱭ ᱩᱱᱤ ᱫᱮᱵᱤ ᱫᱩᱨᱜᱟ ᱩᱱᱤ ᱢᱟ ᱞᱟᱦᱟ ᱨᱤᱱᱤᱡ ᱠᱟᱱᱮ᱾ ᱚᱱᱮ ᱱᱟᱜᱟᱢ ᱠᱷᱚᱱᱟᱜ ᱜᱤ ᱱᱚᱣᱟᱨᱮᱱ ᱚᱱᱤ ᱭᱟᱜ ᱛᱟᱭᱱᱚᱢ ᱟᱨ ᱠᱟᱡᱚᱞ ᱫᱚ ᱛᱟᱭᱱᱚᱢ ᱛᱮᱠᱚ ᱟᱹᱛᱠᱤᱨ ᱠᱮᱫ ᱠᱤᱱᱟᱹ᱾ ᱚᱱᱮ ᱢᱟᱱᱮ ᱟᱛᱠᱤᱨ ᱠᱮᱫ ᱠᱤᱱ ᱠᱷᱟᱹᱛᱤᱨ ᱛᱮᱜᱮ ᱚᱱᱟ ᱫᱚ ᱢᱟᱱᱮ ᱦᱟᱭᱨᱮ ᱦᱟᱭᱨᱮ ᱢᱟᱱᱮ ᱫᱩᱠ ᱨᱟᱦᱟ ᱛᱮᱜᱤ ᱠᱩ ᱯᱟᱸᱡᱟ ᱠᱚ ᱩᱰᱩᱠ ᱱᱟ ᱛᱟᱨᱯᱚᱨᱮ ᱞᱩᱜᱽᱲᱤ ᱠᱚᱠᱚ ᱵᱟᱸᱫᱤ ᱠᱟᱛᱮᱫ ᱜᱮᱠᱚ ᱩᱰᱩᱠᱱᱟ ᱚᱱᱟ ᱫᱚ, ᱦᱟᱹᱱᱤ ᱫᱚ ᱡᱟᱦᱟᱸᱭ ᱫᱤᱵᱤ ᱫᱩᱨᱜᱟ ᱫᱚ ᱩᱱᱤ ᱢᱟ ᱩᱱᱤ ᱢᱟ ᱞᱟᱦᱟ ᱛᱮᱱᱤᱡ ᱠᱟᱱᱟᱭ ᱛᱟᱨᱯᱚᱨᱮ ᱠᱷᱚᱱᱟᱜ ᱜᱮ ᱟᱭᱱᱚᱢ ᱠᱟᱡᱚᱞ ᱫᱚᱠᱤᱱ ᱤᱭᱟᱹ ᱢᱟᱱᱮ ᱦᱟᱱᱮ ᱡᱟᱦᱟᱸ ᱵᱤᱨ ᱨᱮᱜᱤᱧ ᱪᱟᱞᱟᱣᱱᱟ ᱵᱤᱨ ᱪᱟᱞᱟᱣ ᱠᱷᱚᱱᱟᱜ ᱜᱮ ᱟᱨᱡᱚ ᱠᱚᱠᱚ ᱠᱩᱳᱢᱵᱽᱲᱩ ᱜᱮ ᱠᱮᱫ ᱠᱤᱱᱟ ᱦᱚᱸ ᱦᱮᱸ ᱡᱟᱦᱟᱸᱢ ᱞᱟᱹᱭ ᱮᱫᱟ ᱚᱱᱟ ᱦᱚᱸ ᱥᱟᱹᱨᱤ ᱠᱟᱛᱷᱟ ᱜᱮ ᱠᱟᱱ ᱜᱮᱭᱟ ᱢᱟᱹᱭ᱾
ᱦᱮᱸ ᱫᱤᱫᱤ ᱛᱟᱦᱚᱞᱮ ᱛᱚ ᱥᱮᱫᱟᱭ ᱫᱚᱠᱩ ᱢᱟᱱᱟᱣᱜ ᱜᱮ ᱛᱟᱦᱮᱸᱫ ᱜᱚᱴᱟᱜ ᱜᱮ ᱠᱤᱱᱛᱩ ᱱᱤᱛᱚᱜ ᱱᱟᱦᱟᱜ ᱫᱤᱱ ᱨᱮ ᱟᱯᱮᱥᱮᱫ ᱪᱮᱫ ᱞᱮᱠᱟ ᱫᱟᱸᱥᱟᱭ ᱵᱚᱸᱜᱟ ᱠᱚ ᱮᱱᱮᱡ ᱥᱮ ᱪᱮᱫ ᱞᱮᱠᱟ ᱠᱚ ᱢᱟᱱᱟᱣ ᱜᱮᱭᱟ ᱥᱮ ᱵᱟᱝ ᱠᱟᱹᱡ ᱟᱢ ᱞᱟᱹᱭ ᱞᱮᱠᱷᱟᱱ ᱱᱟᱯᱟᱭ ᱠᱚᱜᱼᱟ᱾
ᱟᱛᱳ ᱯᱟᱲᱟ ᱠᱚᱨᱮ ᱦᱚᱸ ᱢᱟᱱᱟᱣᱮ ᱜᱮᱭᱟ ᱢᱟᱱᱮ ᱟᱞᱮ ᱟᱹᱛᱩ ᱨᱮᱦᱚᱸ ᱠᱚ ᱢᱟᱱᱟᱣ ᱜᱮᱭᱟ ᱥᱮ ᱢᱟᱱᱮ ᱟᱞᱮ ᱥᱩᱨ ᱥᱩᱨ ᱟᱛᱳ ᱠᱚᱨᱮ ᱦᱚᱸᱠᱚ ᱢᱟᱱᱟᱣ ᱜᱮᱭᱟ ᱩ ᱡᱮᱢᱚᱱ ᱚᱱᱮ ᱛᱤᱨᱞᱟᱹ ᱦᱚᱨᱚᱜ ᱠᱟᱛᱮᱜ ᱛᱤᱨᱞᱟᱹᱣᱟᱜ ᱢᱟᱱᱮ ᱥᱟᱡᱽ ᱯᱳᱥᱟᱠ ᱠᱚ ᱦᱚᱨᱚᱜ ᱠᱟᱛᱮᱜ ᱢᱟᱱᱮ ᱠᱟᱥᱩ ᱵᱟᱸᱫᱮ ᱠᱟᱛᱮᱜ ᱥᱮ ᱯᱟᱴ ᱵᱟᱸᱫᱮ ᱠᱟᱛᱮᱜ ᱢᱟᱱᱮ ᱞᱩᱛᱩᱨ ᱨᱮᱱᱟᱜ ᱦᱚᱨᱚᱜ ᱠᱟᱢ ᱢᱩ ᱨᱮᱱᱟᱜ ᱦᱚᱨᱚᱜ ᱠᱟᱢ ᱢᱟᱱᱮ ᱯᱩᱨᱟᱹ ᱥᱚᱢᱯᱩᱨᱱᱚ ᱞᱮᱠᱟ ᱛᱮᱜᱮ ᱢᱟᱱᱮ ᱢᱟᱱᱮ ᱛᱤᱨᱞᱟᱹ ᱞᱮᱠᱟ ᱠᱚ ᱥᱟᱡᱽ ᱠᱟᱛᱮ ᱠᱚ ᱩᱰᱩᱠᱚᱜᱼᱟ ᱡᱟᱦᱟᱸ ᱫᱚ ᱦᱟᱱᱮ ᱞᱟᱦᱟᱨᱮᱧ ᱞᱟᱹᱭ ᱠᱮᱫᱟ ᱚᱱᱮ ᱟᱭᱱᱚᱢ ᱟᱨ ᱠᱟᱡᱚᱞ ᱠᱚ ᱟᱫ ᱠᱟᱫ ᱠᱤᱱᱟ ᱥᱮ ᱩᱱᱠᱤᱱ ᱯᱟᱸᱡᱟ ᱩᱫᱩᱜ ᱠᱷᱟᱹᱛᱤᱨ ᱛᱮᱜᱮ ᱱᱚᱝᱠᱟᱱᱟᱜ ᱥᱟᱦᱟᱡ ᱫᱚᱠᱚ ᱵᱮᱵᱚᱦᱟᱨ ᱠᱮᱫᱟ ᱩᱱ ᱠᱷᱚᱱ ᱜᱮ
ᱦᱮᱸ ᱦᱮᱸ ᱢᱟᱹᱭ ᱴᱷᱤᱠᱮᱢ ᱞᱟᱹᱭ ᱠᱟᱫᱟ ᱛᱟᱦᱚᱞᱮ ᱚᱱᱟᱢᱟ ᱵᱟᱰᱟᱭ ᱦᱩᱭ ᱮᱱᱟ ᱛᱟᱦᱚᱞᱮ ᱠᱷᱟᱱ ᱪᱟᱥ ᱵᱟᱥ ᱠᱚᱢᱟ ᱫᱟᱜ ᱠᱷᱹᱟᱛᱤᱫ ᱱᱚᱜᱼᱚᱭ ᱱᱚᱝᱠᱟ ᱪᱟᱞᱟᱜ ᱠᱟᱱᱟ ᱟᱨ ᱪᱟᱥᱵᱟᱥ ᱢᱟ ᱡᱷᱚᱛᱚ ᱜᱮᱵᱚᱱ ᱵᱟᱰᱟᱭᱟ ᱠᱤᱱᱛᱩ ᱟᱢ ᱢᱟ ᱨᱚᱦᱚᱭ ᱠᱚ ᱥᱮ ᱪᱟᱥᱵᱟᱥ ᱠᱚᱛᱮᱢ ᱠᱟᱹᱢᱤ ᱵᱟᱲᱟ ᱟᱠᱟᱜᱼᱟ ᱥᱮ ᱵᱟᱝ ᱠᱟᱹᱡ ᱮᱢ ᱞᱟᱹᱭ ᱞᱮᱠᱷᱟᱱ ᱱᱟᱯᱟᱭ ᱠᱚᱜᱼᱟ
ᱦᱟᱞᱚ ᱢᱟᱹᱭ ᱢᱮ ᱪᱟᱥᱼᱵᱟᱥ ᱫᱚ ᱚᱱᱠᱟ ᱫᱚ ᱵᱟᱹᱧ ᱠᱟᱹᱢᱤ ᱠᱟᱜᱼᱟ ᱟᱫᱚ ᱱᱤᱛᱚᱜ ᱢᱟ ᱚᱞᱚᱜ ᱯᱟᱲᱦᱟᱜ ᱦᱩᱭᱩᱜ ᱠᱟᱱᱟ ᱛᱚ ᱟᱫᱚ ᱵᱟᱭᱨᱮ ᱨᱮ ᱢᱤᱱᱟᱹᱧᱟ ᱟᱫᱚ ᱵᱟᱰᱟᱭ ᱫᱩᱧ ᱵᱟᱰᱟᱭ ᱜᱮᱭᱟ ᱪᱟᱥᱵᱟᱥ ᱠᱚᱫᱚ ᱦᱩᱲᱩ ᱨᱚᱦᱚᱭ ᱠᱚ ᱟᱫᱚ ᱦᱳᱲᱩ ᱨᱚᱦᱚᱭ ᱡᱚᱠᱷᱚᱡ ᱫᱚ ᱚᱲᱟᱜ ᱠᱚᱫᱚ ᱪᱟᱞᱟᱣ ᱦᱩᱭᱩᱜ ᱜᱮᱭᱟ ᱟ ᱟᱭᱩ ᱦᱚᱲ ᱠᱚ ᱢᱮᱱᱟᱜ ᱠᱚᱣᱟ ᱛᱚ ᱟᱫᱚ ᱟᱭᱩ ᱦᱚᱲ ᱠᱚᱜᱮ ᱠᱚ ᱠᱟᱹᱢᱤ ᱵᱟᱲᱟᱭ ᱜᱮᱭᱟ ᱜᱚᱲᱚ ᱫᱩᱧ ᱜᱚᱲᱚ ᱟᱠᱚ ᱜᱮᱭᱟ
ᱦᱳᱭᱛᱚ ᱞᱟᱹᱭᱫᱟᱹᱧ ᱪᱟᱥ ᱠᱟᱹᱢᱤ ᱠᱚᱨᱮ ᱢᱟ ᱱᱮᱛᱟᱨ ᱢᱟ ᱥᱮᱫᱟᱭ ᱫᱚ ᱧᱮᱞ ᱞᱮᱼᱟ ᱵᱚᱱ ᱱᱟᱦᱮᱞ ᱪᱷᱟ. ᱰᱤᱡ ᱪᱮᱫ ᱛᱮᱦᱚᱸ ᱵᱟᱠᱚ ᱥᱤ ᱛᱟᱦᱮᱸᱫ ᱱᱮᱛᱟᱨ ᱫᱚ ᱜᱟᱹᱰᱤ ᱠᱚ ᱦᱮᱡ ᱟᱭᱢᱟ ᱨᱚᱠᱚᱢ ᱜᱟᱹᱰᱤ ᱠᱚ ᱛᱟᱦᱚᱞᱮ ᱟᱯᱮ ᱥᱮᱫ ᱫᱚ ᱱᱟᱦᱮᱞ ᱛᱮᱜᱮ ᱯᱮ ᱥᱤ ᱜᱮᱭᱟ ᱥᱮ ᱥᱮ ᱜᱟᱹᱰᱤ ᱠᱚᱛᱮ ᱦᱚᱸ ᱯᱮ ᱥᱤᱭᱟ ᱥᱮ ᱪᱮᱫ ᱞᱮᱠᱟ ᱠᱟᱹᱡ ᱮᱢ ᱞᱟᱹᱭ ᱞᱮᱠᱷᱟᱱ ᱱᱟᱯᱟᱭ ᱠᱚᱜᱼᱟ ᱦᱤᱛ ᱠᱟᱞ
ᱦᱩᱸ ᱵᱟᱨᱭᱟ ᱛᱮᱜᱮᱞᱮ ᱠᱟᱹᱢᱤ ᱜᱮᱭᱟ ᱟᱫᱚ ᱢᱮᱱᱠᱷᱟᱱ ᱫᱚ ᱱᱤᱛᱚᱜ ᱫᱚ ᱡᱩᱜᱽ ᱦᱚᱸ ᱵᱚᱫᱚᱞ ᱠᱟᱱᱟ ᱟᱫᱚ ᱴᱨᱟᱠᱴᱚᱨ ᱠᱚ ᱛᱮᱜᱮ ᱵᱮᱥᱤ ᱫᱚ ᱱᱤᱛᱚᱜ ᱫᱚ ᱠᱟᱹᱢᱤ ᱫᱚ ᱪᱟᱞᱟᱜ ᱠᱟᱱᱟ ᱟᱫᱚ ᱰᱟᱹᱝᱨᱤ ᱠᱚᱦᱚᱸ ᱚᱱᱠᱟ ᱫᱚ ᱵᱟᱹᱱᱩᱜ ᱟᱠᱟᱫ ᱠᱚᱣᱟ ᱢᱮᱱᱟᱜ ᱠᱟᱜ ᱠᱚ ᱨᱮᱦᱚᱸ ᱟᱫᱚ ᱫᱚ ᱟᱫᱚ ᱱᱮᱛᱟᱨ ᱫᱚ ᱥᱟᱠ ᱢᱚᱥᱞᱟ ᱡᱚᱢ ᱛᱮᱜᱮ ᱵᱚᱱ ᱱᱟᱡᱮ ᱦᱟᱞ ᱪᱟᱵᱟ ᱠᱟᱱᱟ ᱛᱚ ᱟᱫᱚ ᱦᱚᱲᱢᱚ ᱠᱚ ᱠᱚᱨᱮ ᱦᱚᱸ ᱵᱤᱥ ᱠᱚ ᱵᱟᱹᱱᱩᱜ ᱵᱚᱱᱟ ᱟᱫᱚ ᱴᱟᱠᱴᱟᱨ ᱠᱚᱛᱮᱜᱮ ᱠᱟᱹᱢᱤ ᱫᱚ ᱯᱟᱨᱚᱢ ᱦᱩᱭᱩᱜ ᱠᱟᱱᱟ ᱟᱫᱚ ᱢᱮᱱᱟᱜ ᱫᱚ ᱢᱮᱱᱟᱜ ᱜᱮᱭᱟ ᱢᱟᱱᱮ ᱱᱟᱦᱮᱞ ᱠᱚᱫᱚ ᱟᱫᱚ ᱚᱱᱟ ᱛᱮᱫᱚ ᱠᱚᱢ ᱜᱮᱵᱚᱱ ᱵᱮᱵᱚᱦᱟᱨ ᱮᱫᱟ ᱟᱫᱚ ᱦᱟᱹᱯᱤᱫ ᱪᱟᱞᱟᱜ ᱠᱟᱱᱟ ᱡᱟᱦᱟᱸ ᱯᱟᱹᱦᱤᱞ ᱵᱤᱫᱟᱹᱞ ᱨᱮ ᱡᱟᱦᱟᱸ ᱱᱟᱦᱮᱞ ᱠᱚᱛᱮ ᱵᱚᱱ ᱪᱟᱥ ᱠᱟᱛᱮᱜ ᱵᱚᱱ ᱢᱟᱱᱮ ᱥᱟᱨᱟ ᱵᱚᱪᱷᱚᱨ ᱨᱮᱱᱟᱜ ᱯᱷᱚᱞᱚᱱ ᱵᱚᱱ ᱨᱟᱠᱟᱵ ᱛᱟᱦᱮᱸᱫ ᱚᱱᱟᱫᱚ ᱟᱫᱚ ᱵᱟᱹᱱᱩᱜ ᱞᱮᱠᱟᱜᱮ
ᱦᱮᱸ ᱦᱮᱸ ᱟᱵᱚ ᱡᱟᱛᱮ ᱚᱱᱟ ᱵᱚᱡᱟᱭ ᱫᱚᱦᱚᱭ ᱢᱟᱵᱚᱱ ᱚᱱᱟ ᱠᱷᱟᱹᱛᱤᱨ ᱟᱵᱚ ᱛᱚ ᱱᱟᱦᱮᱞ ᱛᱚ ᱛᱟᱦᱮᱱ ᱩᱪᱤᱛ ᱠᱟᱱᱟ ᱥᱮ ᱚᱱᱟ ᱵᱮᱵᱚᱦᱟᱨ ᱩᱪᱤᱛ ᱠᱟᱱᱟ ᱠᱟᱨᱚᱱ ᱦᱟᱯᱲᱟᱢ ᱠᱚᱣᱟᱜ ᱦᱟᱥᱟ ᱡᱟᱭᱜᱟ ᱜᱤᱫᱟᱹᱨ ᱯᱤᱫᱟᱹᱨ ᱜᱤᱫᱟᱹᱞ ᱫᱤᱱ ᱫᱤᱱᱛᱮ ᱚᱱᱟ ᱫᱚ ᱦᱟᱹᱴᱤᱧ ᱪᱟᱞᱟᱜ ᱠᱟᱱᱟ ᱟᱨ ᱢᱤᱫ ᱫᱤᱱ ᱦᱟᱹᱴᱤᱧ ᱦᱟᱹᱴᱤᱧ ᱛᱮ ᱮᱢᱚᱱ ᱦᱩᱰᱤᱧᱚᱜᱼᱟ ᱚᱱᱟ ᱫᱚ ᱜᱟᱹᱰᱤ ᱛᱮ ᱥᱤ ᱫᱚ ᱵᱟᱝ ᱜᱟᱱᱚᱜᱼᱟ ᱮᱱᱠᱷᱟᱱ ᱱᱟᱦᱮᱞ ᱦᱚᱸ ᱡᱩᱫᱤ ᱟᱵᱚ ᱵᱚᱱ ᱢᱩᱪᱟᱹᱫᱟ ᱛᱚᱠᱷᱟᱱ ᱜᱟᱹᱰᱤ ᱛᱮᱦᱚᱸ ᱥᱤ ᱵᱟᱝ ᱜᱟᱱᱚᱜᱼᱟ ᱟᱨ ᱱᱟᱦᱮᱞ ᱢᱟ ᱡᱩᱫᱤ ᱵᱚᱱ ᱢᱩᱪᱟᱹᱫᱟ ᱮᱱᱠᱷᱟᱱ ᱟᱹᱰᱤ ᱛᱟᱭᱚᱢ ᱵᱤᱫᱚᱞ ᱚᱥᱩᱵᱤᱫᱟ ᱛᱮᱵᱚᱱ ᱧᱩᱛ ᱫᱟᱲᱮᱭᱟᱜᱼᱟ ᱚᱱᱟ ᱠᱷᱟᱹᱛᱤᱨ ᱤᱧᱟᱹᱜ ᱢᱮᱱ ᱞᱮᱠᱟ ᱛᱮᱫᱚ ᱱᱟᱦᱮᱞ ᱫᱚ ᱵᱚᱡᱟᱭ ᱫᱚᱦᱚᱭ ᱥᱮ ᱵᱮᱵᱚᱦᱟᱨ ᱤᱫᱤ ᱞᱮᱠᱷᱟᱱ ᱱᱟᱯᱟᱭ ᱠᱚᱜᱼᱟ
ᱦᱮᱸ ᱢᱟᱹᱭ ᱥᱟᱹᱨᱤ ᱠᱟᱛᱷᱟᱜᱮᱢ ᱞᱟᱹᱭ ᱫᱟ ᱡᱟᱦᱟᱸ ᱫᱚ ᱟᱵᱚᱣᱟᱜ ᱯᱟᱹᱦᱤᱞ ᱠᱷᱚᱱᱟᱜ ᱡᱟᱦᱟᱸ ᱟᱻ ᱢᱟᱱᱮ ᱫᱟᱹᱫᱩ ᱠᱚ ᱦᱟᱲᱟᱢ ᱵᱟ ᱠᱚ ᱢᱟᱱᱮ ᱱᱟᱦᱮᱞ ᱛᱮᱜᱮ ᱠᱚ ᱪᱟᱥ ᱵᱟᱥ ᱠᱟᱛᱮᱜ ᱠᱚ ᱦᱮᱡ ᱟᱠᱟᱱᱟ ᱟᱫᱚ ᱱᱤᱛᱚᱜ ᱢᱟᱻ ᱟᱫᱚ ᱡᱩᱜᱽ ᱦᱚᱸ ᱯᱟᱞᱴᱟᱣ ᱠᱟᱱᱟ ᱟᱫᱚ ᱡᱩᱜᱽ ᱯᱟᱞᱴᱟᱣ ᱥᱟᱶ ᱥᱟᱶᱛᱮ ᱟᱵᱚᱣᱟᱜ ᱢᱟᱱᱮ ᱟᱨ ᱦᱚᱲᱢᱚ ᱠᱚᱦᱚᱸ ᱵᱮᱥ ᱵᱟᱹᱱᱩᱜ ᱛᱟᱵᱚᱱᱟ ᱛᱚ ᱟᱫᱚ ᱥᱤᱛᱩᱝ ᱠᱚᱨᱮᱦᱚᱸ ᱚᱱᱠᱟ ᱵᱟᱵᱚᱱ ᱠᱷᱟᱴᱟᱣ ᱫᱟᱲᱮᱭᱟᱜ ᱠᱟᱱᱟ ᱟᱫᱚ ᱞᱟᱹᱠᱛᱤ ᱫᱚ ᱠᱟᱱᱟ ᱡᱮ ᱚᱱᱟ ᱵᱚᱱ ᱵᱚᱡᱟᱣ ᱫᱚᱦᱚ ᱢᱟ ᱚᱱᱟ ᱠᱚ ᱱᱟᱦᱮᱞ ᱫᱚ ᱟᱹᱰᱤ ᱞᱟᱹᱠᱛᱤᱭᱟᱱ ᱡᱤᱱᱤᱥ ᱜᱮ ᱠᱟᱱ ᱛᱟᱵᱚᱱᱟ ᱟᱵᱚᱣᱟᱜ ᱥᱟᱣᱛᱟ ᱨᱮ ᱨᱮᱫᱚ
ᱦᱮᱸ ᱦᱮᱸ ᱞᱟᱹᱠᱛᱤᱭᱟᱱ ᱡᱤᱱᱤᱥ ᱜᱮ ᱟᱨ ᱚᱱᱟ ᱵᱚᱡᱟᱭ ᱛᱮᱦ ᱞᱟᱹᱠᱛᱤ ᱠᱟᱱᱟ ᱢᱮᱱᱠᱷᱟᱱ ᱱᱤᱛᱚᱜ ᱛᱚ ᱵᱟᱹᱭ ᱵᱟᱹᱭ ᱛᱮ ᱦᱟᱹᱯᱤᱫ ᱪᱟᱞᱟᱜ ᱠᱟᱱᱟ ᱚᱱᱟ ᱡᱟᱛᱮ ᱡᱮ ᱟᱵᱚᱣᱟᱜ ᱥᱟᱶᱛᱟ ᱨᱮ ᱛᱟᱦᱮᱱ ᱢᱟ ᱵᱚᱡᱟᱭ ᱫᱚᱦᱚᱭ ᱢᱟᱵᱚᱱ ᱚᱱᱟ ᱠᱷᱟᱹᱛᱤᱨ ᱠᱟᱹᱡ ᱵᱮᱣᱦᱟᱨ ᱫᱚ ᱩᱪᱤᱛ ᱠᱟᱱᱟ ᱡᱷᱚᱛᱚ ᱜᱮ ᱜᱟᱹᱰᱤ ᱛᱮ ᱥᱤ ᱞᱮᱠᱷᱟᱱ ᱦᱚᱸ ᱵᱟᱝ ᱜᱟᱱᱚᱜᱼᱟ ᱱᱟᱦᱮᱞ ᱛᱮ ᱥᱤ ᱦᱚᱸ ᱦᱳᱭᱳᱜ ᱜᱮᱭᱟ
ᱦᱩ ᱢᱟᱹᱭ ᱞᱟᱹᱭᱫᱟᱹᱧ ᱛᱟᱦᱚᱞᱮ ᱟᱯᱮᱥᱮᱫ ᱫᱚ ᱜᱟᱰᱟ ᱠᱚᱫᱚ ᱢᱮᱱᱟᱜ ᱟᱥᱮ ᱵᱟᱝ
ᱦᱮᱸ ᱫᱤᱫᱤ ᱜᱟᱰᱟ ᱠᱚᱫᱚ ᱻ ᱟᱞᱮ ᱥᱮᱫ ᱨᱮᱫᱚ ᱵᱟᱹᱱᱩᱜ ᱟᱠᱟᱼᱟ ᱢᱮᱱᱠᱷᱟᱱ ᱥᱟᱺᱜᱤᱧ ᱥᱟᱺᱜᱤᱧ ᱨᱮᱫᱚ ᱢᱮᱱᱟᱜᱼᱟ ᱜᱟᱰᱟ ᱠᱚᱫᱚ ᱟᱞᱮ ᱥᱮᱫ ᱫᱚ ᱵᱟᱹᱱᱩᱜ ᱟᱠᱟᱜᱼᱟ
ᱦᱩᱸ ᱟᱞᱮᱥᱮᱫ ᱫᱚ ᱢᱟᱹᱭ ᱜᱟᱰᱟ ᱢᱮᱱᱟᱜ ᱟᱠᱟᱫᱟ ᱟᱫᱚ ᱜᱟᱰᱟ ᱛᱮᱜᱮᱞᱮ ᱪᱟᱥ ᱵᱟᱥ ᱫᱚᱞᱮ ᱦᱮᱸᱠᱚᱨᱟᱣ ᱜᱮᱭᱟ ᱟᱫᱚ ᱚᱱᱠᱟ ᱫᱚ ᱟᱞᱮ ᱫᱚ ᱠᱚᱞ ᱠᱚᱫᱚ ᱵᱟᱹᱱᱩᱜ ᱟᱠᱟᱫᱟ ᱟᱫᱚ ᱫᱟᱜ ᱛᱮᱫᱚᱞᱮ ᱚᱵᱷᱟᱵ ᱧᱚᱜ ᱜᱮᱭᱟ ᱟᱫᱚ ᱯᱷᱚᱞᱚᱱ ᱠᱚᱫᱚ ᱚᱱᱟ ᱛᱮᱜᱮᱞᱮ ᱠᱟᱹᱢᱤ ᱵᱟᱲᱟᱭ ᱜᱮᱭᱟ
ᱦᱳᱭ ᱫᱤᱫᱤ ᱩᱸᱦ ᱚᱱᱠᱟ ᱢᱟ ᱦᱩᱭᱩᱜ ᱜᱮᱭᱟ ᱟᱞᱮᱥᱮᱫ ᱫᱚ ᱜᱟᱰᱟ ᱠᱚ ᱵᱟᱝ ᱠᱷᱟᱹᱛᱤᱨ ᱜᱮ ᱪᱟᱥ ᱫᱤᱱ ᱦᱚᱸ ᱟᱥᱟᱲ ᱵᱚᱸᱜᱟ ᱢᱤᱫ ᱡᱚᱠᱷᱟ ᱜᱮᱞᱮ ᱪᱟᱥᱟ ᱟ ᱚᱱᱠᱟ ᱪᱮᱫ ᱟᱱᱟᱡᱯᱟᱹᱛᱤ ᱦᱚᱸ ᱵᱟᱞᱮ ᱪᱟᱥ ᱜᱮᱭᱟ ᱚᱱᱟ ᱫᱟᱜ ᱵᱟᱝ ᱠᱷᱟᱹᱛᱤᱨ ᱛᱮ ᱮᱠᱫᱚᱢ ᱟᱥᱟᱲ ᱵᱚᱸᱜᱟᱜᱮ ᱦᱩᱲᱩ ᱨᱚᱦᱚᱭ ᱜᱮᱞᱮ ᱠᱟᱹᱢᱤᱭᱟ ᱟᱨ ᱢᱤᱫ ᱡᱷᱤᱠᱟ. ᱜᱮᱞᱮ ᱪᱟᱥᱟ ᱛᱟᱦᱞᱮ ᱟᱯᱮ ᱥᱮᱫ ᱫᱚ? ᱦᱩᱲᱩ ᱵᱟᱫᱛᱮ ᱮᱴᱟᱜ ᱡᱮᱢᱚᱱ ᱟᱱᱟᱡᱽ ᱯᱟᱹᱛᱤ ᱠᱚ ᱨᱚᱦᱚᱭ ᱜᱮᱭᱟ ᱯᱮᱥᱮ ᱵᱟᱝ ᱠᱟᱹᱡ ᱮᱢ ᱞᱟᱹᱭ ᱞᱮᱠᱷᱟᱱ ᱱᱟᱯᱟᱭ ᱯᱟᱭ ᱠᱚᱜᱼᱟ
ᱟᱞᱮ ᱥᱮᱫ ᱫᱚ ᱢᱟᱹᱭ ᱵᱟᱨ ᱫᱷᱟᱣ ᱜᱮᱞᱮ ᱪᱟᱥ ᱮᱫᱟ ᱟᱫᱚ ᱢᱟᱱᱮ ᱵᱟᱹᱫ ᱢᱟᱱᱮ ᱥᱮᱨᱢᱟ ᱨᱮ ᱵᱟᱨ ᱫᱷᱟᱣ ᱜᱮᱞᱮ ᱪᱟᱥᱫᱟ ᱟᱨ ᱵᱚᱨᱥᱟ ᱨᱮᱢᱟ ᱪᱟᱥᱮᱫ ᱜᱮᱭᱟᱞᱮ ᱡᱟᱦᱟᱸ ᱥᱮᱨᱢᱟ ᱡᱟᱹᱲᱤ ᱫᱟᱜ ᱛᱮ ᱟᱨ ᱢᱟᱱᱮ ᱵᱟᱨᱭᱟ ᱯᱮᱭᱟ ᱜᱟᱱ ᱢᱮᱱᱟᱜᱼᱟ ᱟᱫᱚ ᱚᱱᱟ ᱛᱮᱜᱮ ᱫᱷᱚᱨᱚᱱ ᱫᱚᱞᱮ ᱪᱟᱥ ᱜᱮᱭᱟ ᱢᱟᱱᱮ ᱡᱮ ᱵᱚᱨᱥᱟ ᱞᱮᱠᱟ ᱫᱚ ᱵᱟᱝ ᱞᱮ ᱪᱟᱥ ᱜᱮᱭᱟ ᱢᱟᱱᱮ ᱡᱚᱢ ᱵᱟᱧᱪᱟᱜ ᱞᱟᱹᱜᱤᱫ ᱛᱮ ᱡᱟᱦᱟᱸ ᱞᱮ ᱠᱚᱢ ᱧᱚᱜ ᱜᱮᱞᱮ ᱪᱟᱥ ᱜᱮᱭᱟ
ᱦᱮᱸ ᱦᱮᱸ ᱮᱠᱟᱞ ᱩᱪᱤᱛ ᱠᱟᱱᱟ ᱚᱱᱟ ᱠᱚᱢᱟ ᱵᱟᱢ ᱪᱟᱥ ᱞᱮᱠᱷᱟᱱ ᱚᱥᱩᱵᱤᱫᱷᱟ ᱦᱩᱭᱩᱜᱼᱟ ᱢᱮᱱᱠᱷᱟᱱ ᱪᱟᱥ ᱢᱟ ᱦᱩᱭᱩᱜ ᱜᱮᱭᱟ ᱛᱟᱦᱚᱞᱮ ᱚᱱᱠᱟᱱ ᱞᱟᱹᱭᱢᱮ ᱥᱚᱵᱽᱡᱤ ᱠᱚᱨᱮᱱᱟᱜ ᱧᱩᱛᱩᱢ ᱪᱮᱫ ᱡᱟᱹᱥᱛᱤ ᱟᱯᱮᱥᱮᱫ ᱪᱮᱫ ᱪᱮᱫ ᱠᱚ ᱪᱟᱥ ᱜᱮᱭᱟ ᱡᱮᱢᱚᱱ ᱟᱹᱞᱩ ᱠᱚ ᱟᱹᱰᱤ ᱨᱚᱠᱚᱢ ᱠᱚ ᱪᱟᱥ ᱜᱮᱭᱟ ᱚᱠᱟ ᱚᱠᱟ ᱯᱚᱱᱚᱛ ᱠᱚᱨᱮ ᱪᱚᱝ ᱟᱫᱚ ᱚᱱᱟ ᱞᱮᱠᱟᱛᱮᱧ ᱞᱟᱹᱭᱮᱜᱼᱟ ᱟᱯᱮᱥᱮᱫ ᱚᱱᱠᱟ ᱪᱮᱫ ᱡᱟᱹᱥᱛᱤ ᱠᱚ ᱪᱟᱥᱟ
ᱦᱚᱸ ᱢᱟᱹᱭ ᱟᱞᱮ ᱥᱮᱫ ᱫᱚ ᱟᱹᱞᱩ ᱫᱚ ᱡᱟᱹᱥᱛᱤ ᱧᱚᱜ ᱜᱮᱞᱮ ᱪᱟᱥ ᱜᱮᱭᱟ ᱟᱹᱞᱩ ᱵᱮᱜᱚᱨ ᱟᱺ ᱦᱟᱸᱱᱮ ᱢᱚᱴᱚᱨ ᱠᱚ ᱡᱚᱢ ᱢᱚᱴᱚᱨ ᱡᱟᱦᱟᱸ ᱫᱚ ᱦᱟᱱᱮ ᱵᱷᱳᱜᱽ ᱥᱮ ᱯᱩᱡᱟᱹ ᱠᱚᱨᱮᱞᱮ ᱮᱢᱟᱜ ᱜᱮᱭᱟ ᱚᱱᱟᱠᱚ ᱟᱨᱻ ᱵᱮᱸᱜᱟᱲ ᱵᱷᱮᱲᱤ ᱚᱱᱟ ᱠᱚᱞᱮ ᱪᱟᱥ ᱜᱮᱭᱟ᱾ ᱟᱫᱚ ᱡᱟᱹᱥᱛᱤ ᱫᱚ ᱫᱚᱢᱮ ᱫᱟᱢ ᱠᱟᱱᱟ ᱥᱮ ᱱᱤᱡᱮᱨᱟᱜ ᱛᱟᱦᱮᱸ ᱞᱮᱱ ᱠᱷᱟᱱ ᱵᱟᱹᱫᱽ ᱠᱷᱚᱱᱟᱜ ᱮᱢ ᱟᱹᱜᱩ ᱠᱮᱜᱼᱟ ᱟᱨᱮᱢ ᱤᱥᱤᱱ ᱠᱮᱜᱼᱟ ᱢᱤᱫ ᱜᱷᱟᱹᱲᱤ ᱛᱮ ᱦᱩᱭ ᱱᱟ ᱟᱨ ᱫᱚᱠᱟᱱ ᱠᱷᱚᱱᱟᱜ ᱛᱤᱨᱮᱢ ᱟᱹᱜᱩᱭᱟ ᱴᱟᱠᱟ ᱠᱚᱦᱚᱸ ᱵᱟᱹᱱᱩᱜ ᱟᱛᱚ ᱟᱵᱚᱣᱟᱜ ᱥᱟᱱᱛᱟᱲ ᱠᱚᱣᱟᱜ ᱫᱚ
ᱦᱮᱸ ᱫᱤᱫᱤ ᱴᱷᱤᱠ ᱜᱮᱢ ᱞᱟᱹᱭ ᱠᱟᱫᱟ᱾ ᱪᱟᱥᱟᱜ ᱫᱚ ᱵᱮᱥ ᱠᱚᱦᱚᱸ ᱚᱱᱠᱟ ᱵᱟᱵᱚ ᱮᱢᱟᱜᱼᱟ ᱟᱨ ᱮᱴᱟᱜ ᱠᱚ ᱪᱟᱥᱟᱜ ᱫᱚ ᱵᱤᱥ ᱠᱚ ᱡᱟᱹᱥᱛᱤ ᱠᱟᱭ ᱛᱮᱠᱚ ᱮᱢᱟ ᱟᱨ ᱚᱱᱟ ᱡᱚᱢ ᱫᱚ ᱩᱪᱤᱛ ᱵᱟᱝ ᱠᱟᱱᱟ᱾ ᱚᱱᱟ ᱵᱤᱥ ᱮᱢ ᱠᱚ ᱠᱷᱟᱹᱛᱤᱨ ᱚᱱᱟ ᱚᱱᱟ ᱠᱚᱵᱚ ᱡᱚᱢᱮᱫ ᱠᱷᱟᱹᱛᱤᱨ ᱟᱹᱰᱤ ᱵᱟᱥᱛᱤ ᱟᱹᱰᱤ ᱡᱟᱹᱥᱛᱤ ᱠᱷᱚᱛᱤ ᱦᱩᱭᱩᱜ ᱠᱟᱱᱟ ᱚᱱᱟᱛᱮ ᱤᱧᱟᱹᱜ ᱢᱮᱱ ᱞᱮᱠᱟ ᱞᱮᱠᱟᱛᱮ ᱱᱤᱡᱮᱨᱟᱜ ᱪᱟᱥ ᱞᱮᱠᱟᱛᱮ ᱚᱱᱟ ᱠᱚ ᱵᱟᱹᱧ ᱡᱚᱢ ᱞᱮᱠᱷᱟᱱ ᱜᱮ ᱱᱟᱯᱟᱭ ᱠᱚᱜᱼᱟ
ᱦᱳᱭ ᱦᱳᱭ ᱢᱟᱹᱭ ᱴᱷᱤᱠ ᱜᱮᱢ ᱞᱟᱹᱭ ᱠᱟᱜᱼᱟ ᱞᱟᱹᱭ ᱫᱟᱹᱧ ᱢᱟᱹᱭ ᱟᱯᱮ ᱥᱮᱫ ᱫᱚ ᱢᱟᱫ ᱫᱟᱨᱮ ᱠᱚ ᱢᱮᱱᱟᱜᱼᱟ ᱥᱮ ᱯᱟᱹᱪᱩᱜᱼᱟ
ᱦᱮᱸ ᱫᱤᱫᱤ ᱟᱞᱮ ᱥᱮᱫ ᱫᱚ ᱵᱤᱨ ᱠᱚᱫᱚ ᱥᱟᱺᱜᱤᱧ ᱜᱮᱭᱟ ᱠᱤᱱᱛᱩ ᱢᱟᱜ ᱫᱟᱨᱮ ᱫᱚ ᱦᱮᱱᱟᱜ ᱟᱠᱟᱼᱟ ᱜᱚᱴᱟ ᱜᱮ ᱡᱟᱦᱟᱸ ᱥᱮᱫ ᱜᱮᱢ ᱠᱚᱭᱚᱜᱟ ᱢᱟᱫ ᱫᱟᱨᱮ ᱠᱚᱫᱚ ᱜᱚᱴᱟ ᱜᱮ ᱦᱮᱱᱟᱜ ᱠᱟᱜᱼᱟ
ᱢᱟᱫ ᱫᱟᱨᱮ ᱦᱚᱸ ᱟᱵᱚᱣᱟᱜ ᱢᱟᱱᱮ ᱥᱟᱶᱛᱟ ᱨᱮ ᱟᱹᱰᱤ ᱢᱟᱨᱟᱝ ᱚᱨᱥᱚᱝ ᱞᱮᱠᱟᱱᱟᱜ ᱜᱮ ᱠᱟᱱ ᱛᱟᱵᱚᱱᱟ᱾ ᱡᱮᱢᱚᱱ ᱦᱟᱱᱮ ᱛᱤᱨᱭᱳ ᱛᱤᱨᱭᱳ ᱫᱚ ᱟᱵᱚᱣᱟᱜ ᱩᱸ ᱢᱟᱱᱮ ᱪᱟᱵᱟ ᱞᱮᱠᱟ ᱜᱮ ᱛᱤᱨᱭᱳ ᱛᱮᱜᱮ ᱫᱚ ᱞᱟᱦᱟ ᱛᱮᱫᱚ ᱵᱚᱸᱜᱟ ᱵᱩᱨᱩ ᱠᱚ ᱦᱤᱡᱩᱜ ᱦᱤᱡᱩᱜ ᱛᱟᱦᱮᱸᱜᱼᱟ ᱛᱤᱨᱤᱭᱳ ᱚᱨᱚᱝ᱾